ᱜᱚᱜᱠᱮ
ᱦᱳᱭ ᱡᱚᱦᱟᱨ ᱜᱮ ᱡᱚᱦᱟᱨ ᱜᱮ,
ᱟᱪᱪᱷᱟ ᱱᱟᱯᱟᱭ ᱵᱟᱲᱟ ᱜᱮᱛᱚ ᱜᱚᱝᱠᱮ?
ᱦᱳᱭ ᱪᱟᱸᱫ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱫ ᱞᱤᱧᱟᱹ ᱱᱤᱛ ᱜᱷᱟᱹᱲᱤᱡ ᱫᱚ᱾
ᱟᱪᱪᱷᱟ ᱟᱪᱪᱷᱟ ᱟᱪᱪᱷᱟ ᱱᱟᱯᱟᱭ ᱠᱷᱟᱱᱜᱮ ᱱᱟᱯᱟᱭ ᱡᱚᱛᱚ ᱦᱚᱲ, ᱦᱮᱸ ᱜᱚᱝᱠᱮ ᱟᱹᱞᱤᱧ ᱦᱚᱸ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ᱾
ᱟᱪᱪᱷᱟ ᱱᱟᱯᱟᱭ ᱛᱟᱦᱚᱞᱮ ᱞᱮᱠᱷᱟᱱ ᱱᱟᱯᱟᱭ ᱜᱮ ᱦᱮᱸ᱾
ᱦᱮᱸ ᱦᱮᱸ ᱜᱚᱝᱠᱮ ᱞᱟᱹᱭ ᱫᱟᱞᱤᱧ, ᱚᱱᱠᱟ ᱴᱷᱮᱱ ᱥᱟᱛᱟᱢ ᱧᱟᱢ ᱠᱟᱛᱮ ᱡᱩᱫᱤ ᱞᱟᱝ ᱜᱟᱯᱟᱞ ᱢᱟᱨᱟᱣ ᱠᱚᱜᱼᱟ ᱵᱟᱝ ᱵᱷᱟᱹᱜᱮ ᱠᱚᱜᱼᱟ,
ᱦᱳᱭ ᱮᱠᱟᱞ ᱯᱩᱨᱟᱹ ᱵᱷᱟᱜᱮ ᱠᱚᱜ ᱜᱮᱭᱟ᱾ ᱡᱟᱦᱟᱸ ᱢᱟᱨᱟᱝ ᱵᱚᱦᱚᱜ ᱠᱚ ᱡᱟᱦᱟᱸ ᱚᱠᱛᱚ ᱠᱚ ᱮᱢ ᱠᱟᱜ ᱞᱟᱝᱟ᱾ ᱦᱳᱭ ᱚᱱᱟ ᱚᱠᱛᱚ ᱢᱩᱫᱽ ᱨᱮ ᱡᱟᱦᱟᱸ ᱢᱤᱫᱴᱟᱝ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱭ ᱟᱹᱰᱤ ᱜᱮ ᱱᱟᱯᱟᱭᱚᱜᱼᱟ᱾
ᱟᱪᱪᱷᱟ ᱟᱪᱪᱷᱟ ᱛᱟᱦᱚᱞᱮ ᱠᱷᱟᱱ ᱫᱚ ᱮ ᱪᱮᱫ ᱞᱟᱝ ᱜᱟᱞᱢᱟᱨᱟᱜᱼᱟ ᱜᱚᱝᱠᱮ ᱢᱤᱫᱴᱟᱝ ᱥᱟᱛᱟᱢ ᱚᱱᱠᱟᱱᱟᱜ ᱡᱩᱫᱤᱢ ᱫᱤᱥᱟᱹᱭᱮᱫ ᱠᱷᱟᱱ ᱫᱚ ᱠᱟᱹᱴᱤᱜ ᱮᱢ ᱞᱟᱹᱭ ᱫᱟᱲᱮᱭᱟᱜᱼᱟ ᱟᱨᱠᱤ,
ᱥᱟᱛᱟᱢ ᱢᱟ ᱟᱹᱰᱤ ᱜᱟᱱ ᱜᱮ ᱥᱟᱛᱟᱢ ᱢᱮᱱᱟᱜᱼᱟ ᱢᱮᱱᱠᱷᱟᱱ, ᱢᱤᱫᱴᱟᱝ ᱞᱟᱹᱠᱛᱤ ᱨᱮᱱᱟᱜ ᱥᱟᱛᱟᱢ ᱤᱫᱤ ᱠᱟᱛᱮ ᱜᱚᱞᱯᱚ ᱞᱮᱠᱷᱟᱡ ᱪᱮᱫ ᱞᱮᱠᱟ ᱵᱟᱭ ᱜᱟᱱ ᱠᱚᱜᱼᱟ ᱟᱵᱤᱱᱟᱜ ᱢᱮᱫ ᱨᱮ ᱢᱚᱱᱮ ᱨᱮ ᱚᱱᱠᱟ ᱡᱩᱫᱤ ᱢᱤᱫᱴᱟᱝ ᱞᱟᱹᱠᱛᱤ ᱛᱤᱭᱟᱱᱟᱜ ᱥᱟᱛᱟᱢ ᱢᱮᱱᱟᱜ ᱠᱷᱟᱡ᱾
ᱟᱪᱪᱷᱟ ᱟᱹᱞᱤᱧ ᱫᱚ ᱦᱟᱸᱜ ᱠᱷᱟᱱ ᱫᱚ, ᱥᱟᱛᱟᱢ ᱠᱚ ᱞᱟᱹᱭ ᱛᱮᱫᱚ ᱪᱮᱫ ᱞᱤᱧ ᱞᱟᱹᱭᱟ ᱵᱟᱹᱞᱤᱧ ᱫᱤᱥᱟᱹ ᱫᱟᱲᱮᱼᱟᱜ‌ ᱠᱟᱱᱟ᱾
ᱦᱮᱸ ᱱᱚᱝᱠᱟ ᱦᱚᱜᱼᱚᱭ ᱡᱮᱼᱼ ᱤᱭᱟᱹᱛᱮ ᱦᱟᱸᱜ ᱜᱟᱯᱟᱞ ᱢᱟᱨᱟᱨᱟᱣ ᱞᱮᱱᱠᱷᱟᱱ ᱫᱚ ᱵᱟᱝ ᱜᱟᱱᱚᱜ ᱦᱚᱭ ᱡᱮ ᱯᱟᱹᱦᱤᱞ ᱦᱩᱞᱜᱟᱹᱨᱭᱟᱹ ᱠᱚ ᱚᱠᱟ ᱞᱮᱠᱟᱛᱮ ᱠᱚ ᱦᱩᱞ ᱞᱮᱼᱟ᱾ ᱦᱮᱸ ᱪᱮᱫ ᱚᱱᱟ ᱠᱚ ᱠᱟᱴᱤᱡ ᱡᱩᱫᱤ ᱞᱟᱝᱼᱼ ᱜᱟᱯᱟᱞ ᱢᱟᱨᱟᱣᱼᱟ ᱛᱟᱦᱚᱞᱮ ᱠᱷᱟᱱ ᱫᱚ ᱟᱹᱰᱤᱜᱮ ᱱᱟᱯᱟᱭᱟ ᱡᱟᱦᱟᱸ ᱞᱮᱠᱟ ᱠᱟᱛᱮ ᱛᱚ ᱦᱩᱞ ᱠᱟᱛᱮ᱾ ᱥᱟᱹᱫᱷᱤᱱ ᱠᱟᱜᱼᱟ ᱟᱵᱚᱨ ᱚᱱᱟ ᱢᱟᱱᱮ ᱱᱚᱣᱟ ᱚᱱᱟ ᱢᱟ ᱱᱟᱥᱮᱱᱟ ᱜᱮᱵᱚ ᱯᱟᱹᱦᱤᱞ ᱟᱹᱞᱤᱧᱟᱜ ᱠᱟᱛᱷᱟ ᱚᱱᱟ ᱞᱤᱧ ᱞᱟᱹᱭ ᱦᱚᱪᱚᱭᱮᱫᱼᱟ᱾ ᱱᱚᱜᱼᱚᱭ ᱡᱮ ᱯᱟᱹᱦᱤᱞ ᱢᱟᱠᱚ ᱦᱩᱞ ᱟᱠᱟᱫ ᱡᱮ᱾ ᱮ ᱠᱷᱟᱛᱟ ᱠᱚᱞᱚᱢ ᱤᱭᱟᱹ ᱠᱷᱟᱛᱟ ᱠᱚᱞᱚᱢ ᱟᱛᱮᱜ ᱫᱚ ᱵᱟᱝ ᱯᱟᱹᱦᱤᱞ ᱫᱚᱼᱼ ᱟᱜ ᱥᱟᱨ ᱟᱛᱮᱜ ᱛᱟᱯᱟᱢ ᱛᱩᱯᱩᱜ ᱠᱟᱛᱮᱜ ᱠᱚ ᱦᱩᱞ ᱞᱟᱜᱼᱟ ᱦᱮᱸ ᱥᱮ᱾
ᱦᱳᱭ ᱦᱳᱭ ᱦᱳᱭ᱾
ᱟᱵᱚ ᱱᱤᱛᱚᱜ ᱟᱵᱚ ᱥᱟᱱᱛᱟᱲ ᱡᱟᱛᱤ ᱟᱨᱚ ᱪᱮᱛᱟᱱᱚᱜᱼᱼ ᱪᱮᱛᱟᱱ ᱨᱟᱠᱟᱵ ᱠᱚᱨᱛᱮ ᱜᱮᱞᱮ ᱟᱵᱚ ᱫᱚ ᱱᱤᱛᱚᱜ ᱫᱚ ᱠᱷᱟᱛᱟ ᱠᱚᱞᱚᱢ ᱥᱮ ᱠᱟᱜᱚᱡᱽ ᱠᱚᱞᱚᱢ ᱟᱛᱮᱜ ᱦᱩᱞ ᱞᱟᱜᱟᱣ ᱟᱵᱚᱱᱟᱼᱼ
ᱦᱳᱭ ᱦᱳᱭ ᱦᱳᱭ ᱚᱱᱟ ᱠᱚ ᱜᱟᱯᱟᱞᱢᱟᱨᱟᱣ ᱫᱚ ᱞᱟᱹᱠᱛᱤ ᱠᱟᱱ ᱜᱮᱭᱟ ᱥᱮ᱾
ᱦᱩᱸ ᱦᱩᱸ ᱛᱚ ᱚᱠᱟᱞᱮᱠᱟ ᱦᱩᱞ ᱫᱚ ᱦᱟᱸᱜ ᱠᱟᱹᱴᱤᱡ ᱦᱟᱸᱜ ᱞᱤᱧ ᱞᱟᱹᱭ ᱧᱚᱜ ᱮᱫᱟ ᱯᱳᱭᱞᱳ ᱨᱮᱼᱼ
ᱟᱪᱪᱷᱟ ᱞᱟᱹᱭ ᱞᱮᱹᱭᱞᱮᱵᱤᱱ
ᱦᱮᱸ ᱱᱚᱜᱼᱚᱭ ᱡᱮ ᱟᱵᱚ ᱠᱟᱜᱚᱡᱽ ᱠᱚᱞᱚᱢ ᱛᱚ ᱦᱩᱞ ᱵᱩᱞᱛᱮ ᱪᱮᱫᱠᱟ ᱟᱵᱚ ᱱᱚᱜ ᱱᱚᱝᱠᱟᱱ ᱡᱟᱭᱜᱟ ᱨᱟᱠᱟᱵᱼᱼ ᱨᱟᱠᱟᱵᱚᱜ ᱦᱩᱭᱩᱜ ᱛᱟᱵᱚᱱᱟ ᱚᱞᱚᱜ ᱯᱟᱲᱦᱟᱣ ᱤᱫᱤ ᱠᱟᱛᱮᱜ ᱡᱟᱦᱟᱸᱭ ᱡᱟᱦᱟᱸ ᱢᱟᱱᱮᱼᱼ ᱮᱢᱚᱱ ᱮᱢᱚᱱ ᱡᱟᱭᱜᱟᱨᱮ ᱡᱟᱦᱟᱸ ᱫᱚ ᱟᱢᱟᱜ, ᱠᱟ ᱠᱚᱞᱚᱢ ᱨᱮᱱᱟᱜ ᱚᱞ ᱵᱟᱝᱠᱷᱟᱱ ᱥᱮ ᱟᱢᱟᱜ ᱥᱳᱭ ᱵᱟᱝᱠᱷᱟᱱ ᱫᱚ ᱦᱟᱸᱜᱼᱼ ᱚᱱᱟ ᱠᱟᱹᱢᱤ ᱫᱚ ᱵᱟᱝ ᱜᱟᱱᱚᱜᱼᱟ ᱱᱚᱜᱼᱱᱚᱝᱠᱟᱱᱟᱜ ᱡᱟᱭᱜᱟ ᱨᱮ ᱡᱩᱫᱤ ᱵᱚᱱ ᱨᱟᱠᱟᱵ ᱫᱟᱲᱮᱭᱟᱜᱼᱟ ᱥᱮ,
ᱦᱳᱭ᱾
ᱛᱟᱦᱮᱞᱮ ᱠᱷᱟᱱ ᱫᱚ ᱟᱹᱰᱤᱜᱮ ᱱᱟᱯᱟᱭᱼᱚᱜ ᱛᱟᱵᱚᱱᱟ᱾
ᱦᱳᱭ ᱦᱳᱭ ᱟᱹᱰᱤ ᱜᱮ ᱱᱟᱯᱟᱭᱚᱜᱼᱟ᱾
ᱦᱩᱸ ᱦᱚᱸᱜᱼᱚᱭ ᱡᱮ ᱱᱮᱛᱟᱨ ᱢᱟᱹᱭ ᱵᱟᱹᱵᱩ ᱛᱟᱠᱚ ᱠᱚ ᱚᱞᱚᱜ ᱯᱟᱲᱦᱟᱜ ᱠᱟᱱ ᱛᱟᱵᱚᱱᱟ ᱱᱩᱠᱩ ᱡᱩᱫᱤᱼᱼ ᱠᱟᱹᱴᱤᱡ ᱱᱟᱯᱟᱭ ᱵᱷᱟᱵ ᱛᱮᱵᱚᱱ ᱯᱟᱲᱦᱟᱣ ᱠᱚᱣᱟ,
ᱦᱳᱭ᱾
ᱦᱩᱸ ᱥᱮ ᱱᱟᱯᱟᱭ ᱥᱮᱪᱮᱫ ᱵᱚᱱ ᱮᱢ ᱫᱟᱲᱮ ᱟᱠᱚᱣᱟ ᱛᱟᱦᱮᱞᱮ ᱠᱷᱟᱱ ᱫᱚ ᱟᱵᱚᱼᱼ ᱥᱟᱶᱛᱟ ᱨᱮ ᱥᱮ ᱟᱵᱚᱣᱟᱜ ᱱᱚᱜᱼᱚᱭ ᱥᱟᱱ ᱛᱟᱲ ᱡᱟᱛᱤ ᱠᱚᱣᱟᱜ ᱡᱟᱦᱟᱸ ᱧᱩᱛᱩᱢ ᱱᱚᱣᱟ ᱟᱨᱚ ᱪᱮᱛᱟᱱ ᱠᱷᱚᱱᱟᱜ ᱪᱮᱛᱟᱱ ᱠᱚ ᱨᱟᱠᱟᱵ ᱤᱫᱤ ᱛᱟᱵᱚᱱᱟ᱾
ᱦᱳᱭ ᱦᱳᱭ ᱪᱮᱛᱟᱱ ᱥᱮᱫ ᱨᱟᱠᱟᱵ ᱪᱟᱞᱟᱜ ᱜᱮᱭᱟ ᱚᱱᱟ ᱢᱟ ᱥᱟᱹᱨᱤ ᱠᱟᱛᱷᱟ᱾
ᱦᱩᱸ ᱟᱫᱚ ᱟᱹᱞᱤᱧᱼᱟᱜ ᱞᱟᱹᱭ ᱛᱮᱫᱚ ᱱᱚᱜᱼᱚ ᱱᱚᱝᱠᱟ ᱡᱮ ᱟᱵᱚᱣᱟᱜ ᱼᱼ ᱪᱮᱛᱟᱱ ᱥᱮᱫ ᱢᱟᱵᱚᱱ ᱨᱟᱠᱟᱵ ᱠᱟᱱ ᱜᱮ ᱚᱱᱟ ᱥᱟᱶᱛᱮ ᱟᱵᱚᱣᱟᱜ ᱡᱟᱦᱟᱸᱭ ᱜᱩᱨᱩ ᱜᱚᱝᱠᱮᱼᱼ ᱯᱚᱱᱰᱤᱛ ᱨᱚᱜᱷᱩᱱᱟᱛᱷ ᱢᱩᱨᱢᱩ ᱪᱤᱠᱤ ᱫᱟᱨᱮ ᱨᱚᱦᱚᱭ ᱦᱚᱴᱚ ᱟᱠᱟᱫ ᱵᱚᱱᱟ, ᱪᱤᱠᱤ ᱯᱚᱦᱟᱭ ᱫᱚᱦᱚ ᱟᱠᱟᱫ ᱵᱚᱱᱟ ᱟᱵᱚ ᱵᱚᱱ ᱡᱚᱛᱚᱱ ᱦᱟᱨᱟᱭ ᱦᱩᱭᱩᱜ ᱛᱟᱵᱚᱱᱟ ᱦᱮᱸ ᱥᱮ ᱵᱟᱝ
ᱦᱳᱭ ᱦᱳᱭ ᱦᱳᱭ ᱮᱠᱟᱞ᱾
ᱠᱷᱟᱱ ᱫᱚ ᱚᱠᱟ ᱞᱮᱠᱟ ᱠᱟᱛᱮ ᱵᱚᱱ ᱡᱚᱛᱚᱱ ᱦᱟᱨᱟᱭᱟ᱾ ᱟᱹᱞᱤᱧᱟᱜ ᱞᱟᱹᱭ ᱛᱮᱫᱚ ᱡᱚᱛᱚᱱ ᱦᱟᱨᱟ ᱵᱚᱞᱛᱮ ᱱᱚᱣᱟᱼᱼ ᱪᱤᱠᱤ ᱯᱚᱦᱟ ᱛᱚ ᱟᱨ ᱤᱭᱟᱹ ᱫᱚ ᱵᱟᱝ ᱠᱟᱱᱟ ᱫᱟᱜ ᱵᱮᱱ ᱫᱩᱞᱟᱜᱼᱟ ᱦᱟᱨᱟᱜᱼᱟ᱾ ᱚᱱᱠᱟ ᱛᱚ ᱵᱟᱝ ᱠᱟᱱᱟ ᱥᱮ ᱦᱩᱸ ᱟᱵᱚᱱ ᱫᱚ ᱱᱚᱣᱟᱼᱼ ᱱᱚᱣᱟ ᱥᱟᱱᱛᱟᱞᱤ ᱥᱮ ᱚᱞᱪᱤᱠᱤ ᱛᱮ ᱟᱵᱚ ᱫᱚ ᱚᱞᱚᱜ ᱦᱩᱭᱩᱜ ᱛᱟᱵᱚᱱᱟ ᱯᱟᱲᱦᱟᱜ ᱦᱩᱭᱩᱜ ᱛᱟᱵᱚᱱᱟ ᱛᱚᱵᱮ ᱟᱱᱤᱡ ᱛᱚ ᱟᱵᱚᱣᱟᱜᱼᱼ ᱪᱤᱠᱤ ᱫᱚ ᱟᱨᱚ ᱪᱮᱛᱟᱱ ᱥᱮᱫ ᱦᱟᱨᱟ ᱪᱟᱞᱟᱜᱼᱟ ᱥᱮ ᱨᱟᱠᱟᱵ ᱪᱟᱞᱟᱜᱼᱟ ᱟᱨ ᱪᱮᱫ,
ᱦᱩᱸ ᱦᱳᱭ ᱦᱳᱭ ᱮᱠᱫᱚᱢ ᱥᱟᱹᱨᱤ ᱠᱟᱛᱷᱟ ᱵᱮᱱ ᱢᱮᱱ ᱟᱠᱟᱜᱼᱟ᱾
ᱦᱩᱸ ᱦᱩᱸ ᱟᱨ ᱱᱚᱜᱼᱚᱭ ᱡᱮ ᱢᱤᱫᱴᱟᱝ ᱠᱟᱛᱷᱟ ᱦᱟᱸᱜ ᱜᱚᱞᱼᱼ ᱜᱚᱞᱯᱷᱚ ᱛᱮ ᱦᱟᱸᱜ ᱞᱤᱧ ᱞᱟᱹᱭᱮᱫᱼᱟ ᱦᱩᱸ ᱱᱚᱜ ᱚᱭ ᱡᱮ ᱱᱮᱛᱟᱨ ᱚᱞᱚᱜ ᱢᱟᱹᱭ ᱵᱟᱹᱵᱩ ᱛᱟᱠᱚ, ᱠᱚ ᱟᱨ ᱪᱮᱫ ᱦᱩᱸ ᱥᱮ ᱡᱟᱦᱟᱸᱭ ᱫᱚ ᱚᱲᱟᱜ ᱦᱚᱲ ᱦᱟᱸᱜ ᱥᱟᱵᱚ, ᱚᱞ ᱪᱤᱠᱤ ᱛᱮ ᱯᱟᱲᱦᱟᱣ ᱫᱚ ᱦᱟᱸᱜ ᱵᱟᱝ ᱠᱚ ᱚᱞᱚᱜ ᱯᱟᱲᱦᱟᱣ ᱦᱚᱪᱚᱭᱮᱫ ᱠᱚᱣᱟ ᱡᱟᱦᱟᱸᱭ ᱡᱟᱦᱟ ᱠᱳ ᱯᱟᱲᱦᱟᱜ ᱠᱟᱱᱟ ᱪᱷᱟᱹᱛᱤᱜ ᱡᱟ. ᱛᱤ ᱟᱜ ᱯᱟᱹᱨᱥᱤ ᱛᱮ ᱛᱟᱦᱚᱞᱮ ᱱᱚᱜᱼᱚ ᱱᱟ ᱤᱫᱤ ᱠᱟᱛᱮ ᱟᱵᱮᱱ ᱪᱮᱫ ᱪᱮᱫ ᱠᱚᱵᱮᱱ ᱞᱟᱹᱭ ᱮᱜᱼᱟ, ᱪᱮᱫᱠᱟ ᱵᱮᱱ ᱞᱟᱹᱭᱟ ᱟᱵᱮᱱ
ᱦᱮᱸ ᱾ ᱟᱫᱚ ᱟᱹᱞᱤᱧ ᱫᱚᱞᱤᱧ ᱞᱟᱹᱭᱼᱟ ᱡᱮ ᱡᱟᱱᱟᱢ ᱟᱲᱟᱝ ᱛᱮ ᱵᱟᱝ ᱯᱟᱲᱦᱟᱣ ᱠᱟᱛᱮᱫ, ᱫᱤᱠᱩ ᱪᱷᱟᱹᱛᱤᱜ ᱟᱜ ᱟᱲᱟᱝ ᱛᱮᱵᱚᱱ ᱯᱟᱲᱦᱟᱜ ᱠᱟᱱᱟ ᱥᱮ ᱯᱟᱹᱨᱥᱤ ᱛᱮᱵᱚᱱ ᱯᱟᱲᱦᱟᱜ ᱠᱟᱱᱟ ᱾ ᱦᱮᱸ ᱥᱮ ᱚᱱᱟ ᱫᱚ ᱮᱠᱟᱞ ᱜᱮ ᱜᱟᱞᱟᱛ ᱠᱟᱱᱟ ᱾
ᱟᱪᱪᱷᱟ ᱾
ᱦᱮᱸ ᱥᱮ, ᱡᱮᱦᱮᱛᱩ ᱟᱵᱚᱣᱟᱜ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱚᱞᱪᱤᱠᱤ ᱛᱮᱭᱟᱨ ᱦᱚᱴᱚ ᱟᱠᱟᱫ ᱵᱚᱱᱟ ᱾ ᱦᱳᱭ ᱾ ᱩᱱ ᱨᱮᱫᱚ ᱛᱟᱦᱚᱞᱮ ᱟᱵᱚ ᱫᱚ ᱟᱵᱚᱣᱟᱜ ᱡᱟᱱᱟᱢ ᱟᱭᱩ ᱟᱲᱟᱝ ᱛᱮᱵᱚᱱ ᱯᱟᱲᱦᱟᱜ ᱢᱟ ᱾ ᱛᱚᱵᱮ ᱨᱮ ᱥᱮ ᱟᱵᱩᱣᱟᱜ ᱚᱱᱟ ᱡᱟᱦᱟᱸ ᱥᱟᱱᱛᱟᱲᱤ ᱯᱟᱹᱨᱥᱤ ᱢᱮᱱᱟᱜ ᱛᱟᱵᱚᱱᱟ ᱾ ᱦᱳᱭ ᱚᱱᱟ ᱦᱟᱨᱟ ᱵᱩᱨᱩᱜ ᱛᱟᱵᱚᱱᱟ ᱥᱮ ᱞᱟᱦᱟ ᱥᱮᱫ ᱪᱟᱞᱟᱜ ᱛᱟᱵᱚᱱᱟ ᱾ ᱥᱮ ᱟᱨᱦᱚᱸ ᱦᱟᱯᱮᱱ ᱫᱤᱱ ᱠᱚᱨᱮᱱ ᱞᱟᱹᱣᱲᱤᱭᱟᱹ ᱠᱚ ᱞᱟᱹᱜᱤᱫ ᱟᱵᱚ ᱟᱨᱦᱚᱸ ᱟᱹᱰᱤ ᱟᱭᱢᱟ ᱵᱚᱱ ᱠᱚᱨᱟᱣ ᱦᱚᱴᱚ ᱫᱟᱲᱮᱭᱟᱜᱼᱟ ᱾
ᱟᱫᱚ ᱱᱚᱜ ᱱᱟ ᱱᱚᱶᱟ ᱠᱟᱛᱷᱟ ᱜᱮᱛᱚ ᱜᱚᱝᱠᱮ, ᱯᱩᱭᱞᱳ ᱱᱚᱜ ᱱᱟ ᱱᱚᱶᱟ ᱠᱟᱛᱷᱟ ᱫᱚ ᱜᱤᱫᱽᱨᱟᱹ ᱜᱤᱫᱽᱨᱟᱹ ᱢᱟ ᱯᱳᱭᱞᱳ ᱢᱟ ᱵᱟᱠᱚ ᱵᱩᱡᱽ ᱫᱟᱲᱮᱭᱟᱜᱼᱟ ᱥᱮ ᱦᱮᱸ ᱾ ᱦᱮᱸ ᱯᱳᱭᱞᱳ ᱛᱚᱵᱮ ᱱᱩᱠᱩ ᱡᱟᱦᱟᱸ ᱚᱲᱟᱜ ᱨᱮᱱ ᱡᱟᱦᱟᱸᱭ ᱢᱟᱨᱟᱝ ᱵᱚᱦᱚᱜ ᱠᱚ ᱢᱮᱱᱟᱜ ᱠᱚᱣᱟ ᱦᱮᱸ ᱥᱮ ᱾
ᱦᱳᱭ ᱦᱳᱭ ᱾
ᱜᱷᱟᱨᱚᱧᱡᱽ ᱨᱮᱱ ᱞᱟᱹᱣᱲᱤᱭᱟᱹ ᱠᱚ ᱾
ᱦᱳᱭ ᱾
ᱩᱱᱠᱩ ᱡᱩᱫᱤ ᱵᱚᱱ ᱵᱩᱡᱷᱟᱹᱣ ᱫᱟᱲᱮᱭ ᱟᱠᱚᱣᱟ ᱟᱹᱛᱩ, ᱟᱹᱛᱩ ᱦᱮᱸ ᱥᱮ ᱡᱟᱦᱟᱸ ᱛᱤᱱᱟᱹᱜ ᱟᱵᱚ ᱥᱤᱠᱷᱱᱟᱹᱛ ᱟᱠᱟᱱ ᱜᱤᱫᱽᱨᱟᱹ ᱠᱚ ᱢᱮᱱᱟᱜ ᱟᱠᱟᱫ ᱵᱚᱱᱟ, ᱟᱵᱚ ᱡᱩᱫᱤ ᱠᱟᱹᱴᱤᱡ ᱡᱩᱫᱤ ᱵᱚᱱ ᱵᱩᱡ ᱛᱚ ᱫᱮᱲᱮ ᱟᱠᱚᱣᱟ ᱛᱟᱦᱚᱞᱮ ᱠᱷᱟᱱ ᱫᱚ ᱟᱹᱰᱤ ᱜᱮ ᱦᱟᱸᱜ ᱱᱟᱯᱟᱭ
ᱯᱳᱭᱥᱟᱢ ᱤᱫᱤ ᱠᱟᱜ-ᱟ?
ᱦᱮᱸ ᱥᱮ ᱛᱟᱦᱚᱞᱮ ᱠᱷᱟᱱ ᱫᱚ ᱱᱟᱯᱟᱭ ᱠᱚᱜ ᱜᱮᱭᱟ ᱥᱮ ᱾
ᱦᱳᱭ ᱟᱫᱚ ᱟᱹᱞᱤᱧ ᱢᱤᱫᱴᱮᱱ ᱠᱟᱛᱷᱟ ᱞᱤᱧ ᱞᱟᱹᱭ ᱫᱟ ᱦᱮᱸ ᱱᱮᱛᱟᱨ ᱡᱟᱦᱟᱸ ᱧᱮᱞᱚᱜ ᱠᱟᱱᱟ, ᱱᱮᱛᱟᱨ ᱡᱟᱦᱟᱸ ᱧᱮᱞᱚᱜ ᱠᱟᱱᱟ ᱢᱟᱱᱮ ᱚᱠᱟ ᱚᱠᱟ ᱴᱷᱟᱶ ᱨᱮᱫᱚ ᱞᱟᱹᱭ ᱜᱟᱱᱚᱜᱼᱟ, ᱟᱵᱚ ᱥᱟᱱᱛᱟᱲᱤ ᱤᱛᱩᱱ ᱟᱥᱲᱟ ᱠᱚ ᱵᱟᱹᱱᱩᱜ ᱟᱱᱟ ᱥᱮ ᱥᱮᱪᱮᱫ ᱵᱮᱵᱚᱥᱛᱷᱟ ᱵᱟᱝ ᱧᱮᱞᱚᱜ ᱠᱟᱱᱟ ᱾
ᱟᱪᱪᱷᱟ ᱜᱚᱝᱠᱮ ᱱᱚᱣᱟ ᱨᱮ ᱟᱹᱞᱤᱧ ᱢᱤᱫᱴᱮᱱ ᱠᱟᱛᱷᱟ ᱞᱤᱧ ᱞᱟᱹᱭᱟ ᱡᱟᱦᱟᱸ ᱥᱟᱱᱛᱟᱞᱤ ᱡᱟᱦᱟᱸ ᱤᱛᱩᱱ ᱟᱥᱲᱟ ᱠᱚ ᱨᱮᱱᱟᱜ ᱚᱵᱷᱟᱵᱽ ᱢᱮᱱᱟᱜ ᱟᱠᱟᱫᱼᱟ ᱦᱮᱸ ᱥᱮ ᱱᱚᱜᱼᱚᱭ ᱡᱮᱢᱚᱱ ᱧᱮᱞ ᱫᱟ ᱥᱟᱵ ᱠᱟᱜ ᱵᱮᱱ ᱟᱵᱮᱱᱟᱜ ᱟᱹᱛᱩ ᱨᱮᱫᱚ ᱦᱚᱭᱛᱚ ᱚᱞ ᱪᱤ ᱠᱤ ᱤᱛᱩᱱ ᱟᱥᱲᱟ ᱦᱚᱸ ᱥᱮ ᱢᱟᱨᱟᱝ ᱵᱤᱫᱽᱫᱟᱹᱜᱟᱲ ᱠᱚᱦᱚᱸ ᱵᱟᱹᱱᱩᱜ ᱟᱠᱟᱜᱼᱟ, ᱦᱮᱸ ᱥᱮ ᱾ ᱛᱟᱦᱚᱞᱮ ᱠᱷᱟᱱ ᱫᱚ ᱟᱵᱮᱱ ᱫᱚ ᱟᱹᱞᱤᱧ ᱫᱚ ᱱᱚᱝᱠᱟ ᱞᱤᱧ ᱞᱟᱹᱭᱟ ᱡᱮ ᱟᱯᱮ ᱟᱹᱛᱩ ᱨᱮᱱ ᱥᱟᱱᱟᱢ ᱦᱚᱲ ᱡᱩᱢᱤᱫ ᱠᱟᱛᱮᱜ ᱦᱮᱸ ᱥᱮ ᱦᱩ ᱡᱮ ᱟᱯᱮ ᱢᱤᱫᱴᱮᱱ ᱥᱚᱨᱠᱟᱨ ᱴᱷᱮᱱ ᱢᱤᱫᱴᱮᱱ ᱟᱵᱮᱫᱚᱱ ᱯᱮ ᱡᱟᱱᱟᱣ ᱠᱮᱭᱟ ᱡᱟᱦᱟᱸ ᱫᱚ ᱟᱞᱮ ᱟᱹᱛᱩ ᱤᱥᱠᱩᱞ ᱨᱮ ᱡᱮ ᱱᱚᱣᱟ ᱥᱟᱱᱛᱟᱞᱤ ᱢᱤᱰᱤᱭᱟᱢ ᱵᱟᱹᱱᱩᱜ ᱟᱠᱟᱜᱼᱟ, ᱱᱚᱜ ᱚᱱᱟ ᱦᱚᱛᱮᱡ ᱛᱮ ᱟᱞᱮ ᱥᱟᱱᱛᱟᱞᱤ ᱢᱤᱰᱤᱭᱟᱢ ᱤᱥᱠᱩᱞ ᱫᱚᱨᱠᱟᱨ ᱠᱟᱱᱟ, ᱡᱟᱦᱟ ᱛᱮ ᱟᱞᱮ ᱨᱮᱱ ᱜᱤᱫᱽᱨᱟᱹ ᱠᱚ ᱚᱞᱚᱜ ᱯᱟᱲᱦᱟᱜ ᱠᱟᱹᱴᱤᱡ ᱮᱸ ᱤᱭᱟᱹᱜ ᱠᱟᱱ ᱛᱟᱠᱚᱣᱟ ᱵᱟᱝ ᱜᱟᱱᱚᱜ ᱠᱟᱱ ᱛᱟᱠᱚᱣᱟ᱾
ᱦᱩᱸ ᱦᱳᱭ ᱦᱳᱭ᱾
ᱱᱚᱜᱼᱚᱭ ᱱᱟᱝᱠᱟ ᱡᱩᱫᱤ ᱟᱵᱚ ᱵᱟᱨ ᱵᱟᱨ ᱦᱟᱸᱜ ᱵᱚᱱ ᱮᱸ ᱤᱭᱟᱹᱭᱟ ᱛᱟᱦᱚᱞᱮ ᱠᱷᱟᱱ ᱫᱚ ᱦᱟᱸᱜ ᱠᱷᱟᱱ ᱟᱵᱚ ᱦᱟᱸᱜ ᱥᱚᱨᱠᱟᱨ ᱟᱵᱚᱣᱟᱜ ᱠᱟᱛᱷᱟ ᱟᱸᱡᱚᱢ ᱛᱮ ᱵᱚᱲᱦᱮᱜ ᱜᱮᱭᱟ ᱦᱮᱸ᱾ ᱟᱨ ᱱᱚᱜ-ᱱᱚᱝᱠᱟ ᱠᱟᱛᱮᱫ ᱜᱮ ᱟᱵᱚ ᱥᱟᱱᱛᱟᱞᱤ ᱢᱤᱰᱤᱭᱟᱢ ᱤᱥᱠᱩᱞ ᱠᱚ ᱵᱟᱹᱲᱛᱤ ᱤᱫᱤ ᱦᱩᱭᱩᱜ ᱛᱟᱵᱚᱱᱟ ᱦᱮᱸ ᱥᱮ ᱵᱟᱝ, ᱦᱮᱸ ᱟᱨ ᱵᱟᱝᱠᱷᱟᱱ ᱫᱚ ᱦᱟᱸᱜ ᱠᱷᱟᱱ ᱫᱚ ᱵᱟᱝ ᱜᱟᱱᱚᱜ ᱠᱟᱱᱟ ᱥᱮ ᱟᱨ ᱟᱵᱚ ᱢᱟ ᱩᱱᱟᱹᱜ ᱤᱭᱟᱹ ᱟᱵᱚᱦᱚ ᱵᱟᱹᱱᱩᱜ ᱵᱚᱱᱟ ᱟᱵᱚ ᱥᱟᱱᱛᱟᱲ ᱜᱷᱟᱨᱚᱡᱽ ᱠᱚᱨᱮ ᱫᱚ, ᱥᱮ ᱡᱮ ᱩᱱᱟᱹᱜ ᱮᱸ ᱯᱩᱭᱥᱟᱹᱣᱟᱱ ᱦᱚᱲ ᱦᱚᱸ ᱛᱚ ᱵᱚᱱ ᱵᱟᱝ ᱠᱟᱱᱟ ᱡᱮ ᱱᱤᱡᱮ ᱞᱮᱠᱟ ᱯᱨᱚᱛᱷᱚ ᱢᱤᱧ ᱠᱷᱩᱞᱟᱹᱣᱟ ᱤᱥᱠᱩᱞ ᱠᱚᱱ
ᱦᱳᱭ ᱦᱳᱭ ᱚᱱᱟᱢᱟ ᱠᱟᱛᱷᱟ ᱠᱟᱱ ᱜᱮᱭᱟ ᱦᱮᱸ᱾
ᱦᱮᱸ ᱟᱫᱚ ᱚᱱᱟ ᱦᱚᱛᱮᱡ ᱛᱮ ᱱᱚᱣᱟ ᱠᱚᱫᱚ ᱟᱛᱩ ᱨᱮᱱ ᱦᱚᱲ ᱡᱩᱢᱤᱫ ᱠᱟᱛᱮ ᱢᱤᱫᱴᱟᱝ ᱥᱚᱨᱠᱟᱨ ᱴᱷᱮᱱ ᱢᱤᱫᱴᱮᱱ ᱟᱨᱫᱟᱥ ᱥᱟᱠᱟᱢ ᱚᱞ ᱥᱮ ᱪᱟᱞᱟᱣ ᱠᱚᱛᱮᱜ ᱞᱟᱹᱭ ᱱᱚᱜᱼᱚ ᱱᱚᱣᱟ ᱠᱚ ᱢᱤᱫᱴᱮᱱ ᱵᱮᱯᱟᱨ ᱫᱚᱨ
ᱦᱳᱭ ᱦᱳᱭ, ᱟᱫᱚ ᱚᱱᱟ ᱜᱮᱛᱚ ᱜᱚᱢᱠᱮ ᱦᱳᱭ ᱚᱱᱟᱜᱮ ᱡᱩᱢᱤᱫ ᱠᱟᱛᱮᱜ ᱠᱚᱨᱟᱣ ᱦᱩᱭᱩᱜᱼᱟ, ᱟᱫᱚ ᱟᱵᱚ ᱫᱚ ᱡᱩᱢᱤᱫ ᱵᱟᱹᱱᱩᱜ ᱵᱚᱱᱟ ᱦᱳᱭ ᱥᱮ᱾
ᱦᱮᱸ ᱦᱮᱸ ᱚᱱᱮ ᱚᱱᱟ ᱜᱮᱞᱤᱧ ᱞᱟᱹᱭ ᱫᱟ ᱜᱚᱢᱠᱮ ᱟᱹᱞᱤᱧ ᱦᱚᱸ᱾ ᱟᱵᱚ ᱡᱩᱫᱤ ᱡᱩᱢᱤᱫ ᱵᱚᱱ ᱛᱟᱸᱦᱮᱱᱟ ᱛᱟᱦᱞᱮ ᱠᱷᱟᱱ ᱫᱚ ᱟᱵᱚ ᱫᱚ ᱚᱠᱚᱭ ᱵᱟᱠᱚ ᱟᱴᱚᱠ ᱫᱟᱲᱮᱭᱟᱵᱚᱱᱟ ᱟᱵᱚ᱾
ᱦᱮᱸ ᱚᱱᱟ ᱠᱟᱛᱷᱟ ᱨᱮᱜᱮ ᱵᱟᱹᱱᱩᱜᱼᱟ ᱵᱟᱝ ᱫᱟ ᱫᱟᱲᱮᱜᱮ ᱫᱷᱚᱱ ᱡᱩᱢᱤᱫ ᱜᱮ ᱫᱟᱲᱮ᱾
ᱦᱮᱸ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱱᱚᱜ-ᱱᱟ ᱠᱟᱛᱷᱟ ᱨᱮᱫᱚ ᱟᱞᱤᱧ ᱫᱚ ᱟᱵᱮᱱ ᱥᱟᱭ ᱥᱟᱭ ᱥᱟᱨᱦᱟᱣ ᱞᱤᱧ ᱮᱢᱟᱵᱮᱱ ᱠᱟᱱᱟ ᱦᱮᱸ ᱥᱮ, ᱦᱩᱸ ᱟᱨ ᱱᱚᱜᱼᱚ ᱱᱚᱝᱠᱟᱱᱟᱜ ᱠᱟᱛᱷᱟ ᱟᱵᱮᱱ ᱞᱮᱠᱟᱱ ᱠᱟᱛᱷᱟ ᱡᱩᱫᱤ ᱠᱚ ᱵᱩᱡᱽ ᱠᱟᱜ ᱠᱮᱭᱟ ᱫᱤᱥᱚᱢ ᱨᱮ ᱟᱨᱚ ᱟᱭ ᱟᱨᱚ ᱟᱨ ᱢᱚᱬᱮ ᱜᱚᱡᱚᱱ ᱛᱟᱦᱚᱞᱮ ᱠᱷᱟᱱ ᱫᱚ ᱟᱵᱚ ᱡᱟᱹᱱᱤᱡ ᱠᱷᱟᱱ ᱱᱤᱛᱚᱜ ᱟᱵᱚ ᱥᱟᱱᱛᱟᱲᱤ ᱪᱤᱠᱤ ᱫᱚ ᱟᱨᱚ ᱟᱹᱰᱤ ᱪᱮᱛᱟᱱ ᱥᱮᱫ ᱨᱟᱠᱟᱵ ᱠᱚᱜ ᱛᱟᱵᱚᱱᱟ᱾ ᱦᱮᱸ ᱢᱮᱱᱠᱷᱟᱱ ᱚᱱᱟ ᱠᱚ ᱡᱤᱱᱤᱥ ᱵᱟᱝᱠᱚ ᱵᱩᱡ ᱞᱟᱹᱜᱤᱫᱚᱜ ᱠᱟᱱᱟ ᱪᱮᱫ ᱵᱮᱱ ᱞᱟᱹᱭᱟ ᱜᱚᱝᱠᱮ ᱦᱮᱸ ᱥᱮ ᱟᱵᱮᱱ ᱟᱨ ᱟᱹᱞᱤᱧᱟᱜ ᱠᱟᱛᱷᱟ ᱛᱮᱛᱚ ᱵᱟᱝ ᱦᱩᱭ ᱜᱚᱫᱚᱜᱼᱟ ᱥᱮ᱾
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱢᱮᱱᱠᱷᱟᱱ ᱩᱱᱠᱩ ᱛᱚ ᱵᱩᱡᱷᱟᱹᱣ ᱦᱚᱪᱚ ᱞᱟᱹᱠᱛᱤ ᱠᱟᱱᱟ ᱥᱮ᱾
ᱦᱮᱸ ᱦᱮᱸ ᱦᱮᱸ, ᱟᱪᱪᱷᱟ ᱱᱚᱜᱼᱚᱭ ᱦᱟᱸᱜ ᱟᱨ ᱟᱨ ᱟᱹᱞᱤᱧ ᱦᱟᱸᱜ ᱱᱚᱜᱼᱚᱭ ᱡᱟᱦᱟᱸ ᱞᱤᱧ ᱞᱟᱹᱭᱫᱟ ᱱᱚᱜᱼᱚᱭ ᱡᱟᱸᱦᱟ ᱤᱥᱠᱩᱞ ᱥᱮ ᱤᱛᱩᱱ ᱟᱥᱲᱟ ᱠᱚᱨᱮᱜ ᱦᱚᱸ ᱟᱨ ᱵᱤᱫᱽᱫᱟᱹᱜᱟᱲ ᱠᱚᱨᱮ ᱦᱚᱸ ᱧᱮᱞ ᱵᱮᱱ ᱢᱟᱪᱮᱫ ᱠᱚᱨᱮᱱᱟᱜ ᱫᱚ ᱟᱭᱢᱟ ᱜᱮ ᱚᱵᱷᱟᱵ ᱥᱮ ᱮᱢᱠ ᱠᱮ ᱴᱚᱬᱮ ᱢᱮᱱᱟᱜ ᱠᱟᱜᱼᱟ᱾
ᱦᱳᱭ ᱮᱴᱠᱮᱴᱚᱲᱮ ᱢᱟ ᱟᱭᱢᱟ ᱜᱮ ᱧᱮᱞ ᱠᱟᱱᱟ,
ᱦᱩᱸ ᱟᱨ ᱱᱚᱜᱼᱱᱟ ᱠᱚᱫᱚ ᱦᱮᱸ ᱦᱮᱸ ᱟᱨ ᱱᱚᱜᱼᱚᱱᱟ ᱠᱚᱫᱚ ᱦᱟᱸᱜ ᱠᱷᱟᱱ ᱦᱩᱸ ᱟᱵᱚᱨᱮᱱ ᱜᱤᱫᱽᱨᱟᱹ ᱠᱚᱫᱚ ᱦᱟᱸᱜ ᱩᱱᱟᱹᱜ ᱫᱤᱥᱟᱹ ᱜᱮᱭᱟᱱ ᱠᱚᱫᱚ ᱟᱹᱣᱨᱤ ᱟᱠᱚᱣᱟ ᱡᱮ ᱱᱩ ᱠᱩ ᱦᱟᱸᱜ ᱠᱚ ᱞᱟᱹᱭᱟ ᱡᱮ ᱟᱞᱮ ᱫᱚ ᱢᱟᱪᱮᱫ ᱫᱚᱨᱠᱟᱨ ᱛᱟᱞᱮ ᱥᱮ ᱢᱟᱪᱮᱫ ᱞᱟᱠ ᱛᱤ ᱠᱟᱱ ᱛᱟᱞᱮᱭᱟ ᱱᱟᱣᱟ ᱢᱟᱪᱮᱫ, ᱡᱟᱦᱟᱸᱭ ᱠᱚ ᱵᱟᱲᱟᱭ ᱢᱟ ᱴᱷᱤᱠ ᱴᱷᱟᱠ ᱛᱚᱵᱮ ᱟᱵᱚ ᱠᱚᱜᱮ ᱚᱱᱠᱟ ᱢᱤᱫ ᱵᱟᱨ ᱫᱤᱱ ᱡᱚᱠᱷᱚᱱ ᱦᱟᱸᱜ ᱜᱤᱫᱽᱨᱟᱹ ᱠᱚ ᱦᱟᱸᱜ ᱡᱩᱫᱤ ᱵᱚᱱ ᱤᱫᱤ ᱠᱚᱣᱟ ᱤᱥᱠᱩᱞ ᱠᱚ ᱥᱮ ᱤᱛᱩᱱ ᱟᱥᱲᱟ ᱠᱚ ᱥᱮ ᱵᱤᱫᱽᱫᱟᱹᱜᱟᱲ ᱠᱚ ᱡᱩᱫᱤ ᱵᱚᱱ ᱤᱫᱤ ᱦᱚᱴᱚ ᱠᱟᱠᱚᱣᱟ ᱩᱱ ᱡᱚᱦᱚᱜ ᱠᱷᱟᱱ ᱪᱟᱞᱟᱣ ᱠᱟᱛᱮ ᱠᱟᱹᱴᱤᱡ ᱵᱚᱱ ᱟᱸᱡᱚᱢ ᱵᱟᱲᱟ ᱞᱮᱠᱷᱟᱱ ᱟᱵᱚ ᱵᱚᱱ ᱵᱩᱡᱽ ᱫᱟᱲᱮᱭᱟᱜᱼᱟ ᱪᱮᱫ ᱞᱮ ᱠᱟ ᱫᱚᱨᱠᱟᱨ ᱪᱮᱫᱠᱟ ᱵᱟᱝ ᱜᱚᱞᱯᱷᱚ ᱵᱟᱲᱟ ᱠᱚᱨᱮ ᱵᱚᱱ ᱵᱩᱡᱟ ᱥᱮ, ᱥᱮ ᱟᱨ ᱩᱱᱠᱩ ᱢᱟᱪᱮᱫ ᱠᱚᱦᱚᱸ ᱠᱚ ᱞᱟᱹᱭ ᱜᱮᱭᱟ ᱡᱮ ᱜᱚᱞᱯᱷᱚ ᱜᱚᱞᱯᱷᱚ ᱛᱮ ᱡᱮ ᱠᱟᱹᱴᱤᱡ ᱟᱱᱟᱴᱚᱜ ᱠᱟᱱ ᱛᱟᱞᱮᱭᱟ᱾ ᱛᱟᱦᱚᱞᱮ ᱱᱚᱜᱼᱚᱭ ᱱᱚᱝᱠᱟ ᱠᱟᱛᱮ ᱡᱩᱫᱤ ᱡᱩᱫᱤ ᱵᱚᱱ ᱵᱩᱡ ᱵᱟᱲᱟᱭ ᱜᱮᱭᱟ ᱛᱟᱦᱚᱞᱮ ᱠᱷᱟᱱ ᱫᱚ ᱚᱱᱟ ᱠᱚ ᱦᱚᱸ ᱠᱟᱹᱴᱤᱡ ᱵᱚᱱ ᱤᱭᱟᱹ ᱠᱮᱭᱟ ᱞᱟᱹᱭ ᱠᱟᱜ ᱠᱮᱭᱟ ᱵᱚᱱ ᱡᱮ ᱟᱞᱮ ᱱᱚᱣᱟ ᱤᱭᱟᱹ ᱟᱛᱩ ᱤᱥᱠᱩᱞ ᱨᱮ ᱢᱤᱫ ᱴᱮᱱ ᱢᱟᱪᱮᱫ ᱫᱚᱨᱠᱟᱨᱚᱜ ᱠᱟᱱᱟ ᱥᱮ ᱱᱤᱱᱟᱹᱜ ᱢᱟᱪᱮᱫ ᱫᱚᱨᱠᱟᱨᱚᱜ ᱠᱟᱱ ᱛᱟᱞᱮᱭᱟ ᱟᱨ ᱪᱮᱫ
ᱦᱳᱭ ᱦᱳᱭ ᱟᱫᱚ ᱧᱮᱞᱚᱜ ᱠᱟᱱᱟ ᱡᱮ ᱯᱟᱹᱦᱤᱞ ᱫᱚ ᱚᱱᱠᱟ ᱵᱟᱝ ᱠᱚ ᱚᱞᱚᱜ ᱯᱟᱲᱦᱟᱣ ᱠᱟᱱᱟ ᱥᱮ ᱚᱱᱠᱟᱱ ᱥᱮᱪᱮᱫ-ᱟᱱ ᱦᱚᱲ ᱫᱚ ᱵᱟᱹᱱᱩᱜ ᱟᱠᱟᱫ ᱠᱚᱣᱟ ᱦᱮᱸᱥᱮ ᱦᱳᱭ᱾ ᱱᱮᱛᱟᱨ ᱜᱮ ᱠᱟᱹᱴᱤᱡ ᱧᱮᱞᱚᱜ ᱠᱟᱱᱟ ᱚᱱᱠᱟ ᱠᱚ ᱚᱞᱚᱜ ᱯᱟᱲᱦᱟᱣ ᱠᱟᱱᱟ ᱥᱮ ᱟᱵᱚ ᱥᱟᱱᱛᱟᱲᱤ ᱢᱤᱰᱤᱭᱟᱢ ᱟᱵᱚᱣᱟᱜ ᱥᱟᱱᱛᱟᱲᱤ ᱯᱟᱹᱨᱥᱤ ᱛᱮᱠᱚ ᱚᱞᱚᱜ ᱠᱟᱱᱟ ᱢᱮᱱᱠᱷᱟᱱ ᱯᱟᱹᱦᱤᱞ ᱫᱚ ᱚᱱᱠᱟ ᱫᱚ ᱵᱟᱝ ᱠᱚ ᱛᱟᱦᱮᱸ ᱞᱮᱱᱟ ᱩᱱᱟᱹᱜ ᱫᱚ᱾
ᱦᱮᱸ ᱟᱫᱚ ᱚᱱᱠᱟ ᱡᱟᱦᱟᱸ ᱠᱟᱹᱴᱤᱡ ᱠᱟᱹᱴᱤᱡ ᱡᱟᱦᱟᱸ ᱞᱮᱠᱟ ᱛᱮ ᱱᱤᱛᱚᱜ ᱵᱚᱱ ᱵᱟᱹᱲᱛᱤ ᱪᱟᱞᱟᱜ ᱠᱟᱱᱟ ᱱᱚᱜ ᱱᱚᱝᱠᱟ ᱠᱟᱛᱮᱜ ᱜᱮ ᱦᱟᱯᱮᱱ ᱫᱤᱱ ᱨᱮ ᱱᱚᱣᱟ ᱠᱷᱚᱱᱟᱜ ᱦᱚᱸ ᱟᱨᱚ ᱵᱚᱱ ᱥᱟᱸᱜᱮᱜ ᱢᱟ ᱱᱚ ᱚᱱᱟ ᱵᱚᱱ ᱠᱩᱨᱩᱢᱩᱴᱩᱭᱟ ᱥᱟᱱᱟᱢ ᱦᱚᱲ ᱜᱮ ᱟᱹᱞᱤᱧᱟᱜ ᱞᱟᱹᱭ ᱫᱚ ᱱᱚᱜᱼᱚ ᱱᱚᱣᱟ ᱜᱮ ᱦᱮᱸ᱾ ᱦᱮᱸ ᱱᱚᱜᱼᱚᱭ ᱡᱮ ᱱᱤᱛᱚᱜ ᱵᱚᱱ ᱢᱮᱱᱟᱜ ᱵᱚᱱᱟ ᱢᱚᱬᱮ ᱦᱚᱲ ᱦᱟᱯᱮᱱ ᱫᱤᱱ ᱨᱮ ᱡᱮᱢᱚᱱ ᱢᱚᱬᱮ ᱜᱮᱞ ᱡᱚᱱᱚᱜ ᱢᱟᱵᱚᱱ ᱛᱟᱯᱚᱨᱮ ᱢᱚᱬᱮ ᱜᱮᱞ ᱠᱷᱚᱱᱟᱜ ᱵᱚᱱ ᱢᱚᱬᱮ ᱥᱟᱭᱚᱜ ᱢᱟ ᱢᱚᱬᱮ ᱥᱟᱭ ᱠᱷᱚᱱᱟᱜ ᱢᱚᱬᱮ ᱜᱮᱥᱟᱭ ᱢᱚᱬᱮ ᱜᱮᱥᱟᱭ ᱠᱷᱚᱱᱟᱜ ᱢᱚᱬᱮ ᱥᱟᱥᱟᱭ ᱚᱱᱠᱟ ᱛᱮᱵᱚᱱ ᱵᱟᱹᱲᱛᱤ ᱪᱟᱞᱟᱜ ᱢᱟ ᱟᱵᱚ ᱫᱚ ᱡᱮᱢᱚᱱ
ᱦᱳᱭ ᱦᱳᱭ ᱦᱳᱭ
ᱦᱮᱸ ᱟᱨ ᱵᱟᱠᱷᱟᱱ ᱫᱚ ᱜᱚᱝᱠᱮ ᱟᱵᱚ ᱫᱚ ᱟᱨᱹᱥᱤ ᱞᱮᱠᱟ ᱵᱟᱨᱥᱤᱧ ᱢᱮᱱᱟᱜ ᱟᱠᱟᱫᱟ᱾ ᱠᱟᱜ ᱵᱚᱱᱟ ᱦᱚᱭ ᱡᱤᱣᱤ ᱦᱟᱥᱟ ᱦᱚᱲᱢᱚ ᱦᱚᱭ ᱨᱮ ᱜᱮ ᱢᱮᱥᱟᱜᱼᱟ ᱟᱨ ᱦᱟᱠᱷᱟᱱ ᱦᱟᱥᱟ ᱨᱮᱦᱚᱸ ᱢᱮᱥᱟᱜᱼᱟ᱾ ᱦᱮᱸ ᱛᱟᱦᱚᱞᱮ ᱠᱷᱟᱱ ᱫᱚ ᱡᱚᱛᱚ ᱫᱤᱱ ᱢᱮᱱᱟᱜ ᱵᱚᱱᱟ ᱛᱚᱛᱚ ᱫᱤᱱ ᱫᱚ ᱟᱵᱚᱣᱟᱜ ᱜᱮ ᱧᱮᱞ ᱦᱩᱭᱩᱜ ᱛᱟᱵᱚᱱᱟ ᱡᱟᱹᱛᱤ ᱫᱷᱚᱨᱚᱢ ᱵᱚᱱ ᱨᱟᱠᱟᱵ ᱦᱚᱴᱚ ᱠᱟᱜᱼᱟ᱾ ᱦᱟᱯᱮᱱ ᱫᱤᱱ ᱨᱮ ᱟᱵᱚᱨᱮᱱ ᱜᱤᱫᱽᱨᱟᱹ ᱯᱤᱫᱽᱨᱟᱹ ᱠᱚᱣᱟᱜ ᱡᱟᱦᱟᱱᱟᱜ ᱟᱱᱟᱴ ᱮᱴᱠᱮᱴᱚᱲᱮ ᱠᱚ ᱟᱞᱚ ᱦᱩᱭᱩᱜ ᱛᱟᱠᱚ ᱢᱟᱱᱼᱟ᱾ ᱚᱱᱟ ᱜᱮᱵᱚᱱ ᱠᱷᱚᱡᱚᱜᱼᱟ ᱥᱮ
ᱦᱳᱭ ᱦᱳᱭ ᱟᱵᱚ ᱫᱚ ᱟᱨ ᱚᱱᱟ ᱠᱷᱚᱡ ᱡᱟᱹᱥᱛᱤ ᱵᱟᱵᱚᱱ ᱠᱷᱚᱡᱚᱜ ᱠᱟᱱᱟ᱾
ᱦᱩᱸ ᱦᱩᱸ ᱦᱩᱸ ᱦᱩᱸ ᱟᱨ ᱱᱚᱣᱟ ᱜᱮ ᱫᱚᱨᱠᱟᱨ ᱟᱨ ᱱᱚᱣᱟ ᱜᱮ ᱡᱷᱚᱛᱚ ᱦᱚᱲ ᱵᱚᱱ ᱠᱷᱚᱡᱚᱜᱼᱟ᱾
ᱦᱳᱭ ᱦᱳᱭ
ᱦᱮᱸ ᱛᱟᱦᱞᱮ ᱜᱚᱝᱠᱮ ᱟᱵᱮᱱ ᱫᱚ ᱡᱮ ᱟᱵᱮᱱ ᱟᱵᱮᱱᱟᱜ ᱟᱛᱳ ᱠᱚᱨᱮᱱ ᱜᱤᱫᱽᱨᱟᱹ ᱠᱚ ᱫᱚ ᱢᱟᱱᱮ ᱚᱞᱚᱜ ᱠᱟᱱᱟ ᱠᱚᱥ ᱵᱟᱝ ᱟᱵᱚ ᱥᱟᱱ ᱥᱟᱱᱛᱟᱞᱤ ᱯᱟᱹᱨᱥᱤ ᱛᱮ ᱫᱚ ᱾
ᱟᱞᱮ ᱟᱛᱳ ᱥᱮᱫ ᱢᱟᱧ ᱧᱮᱞ ᱵᱟᱲᱟ ᱟᱠᱟᱫᱟᱼᱟ ᱟᱞᱮ ᱫᱤᱥᱚᱢ ᱥᱮᱫ ᱦᱚᱸᱧ ᱧᱮᱞ ᱵᱟᱲᱟ ᱟᱠᱟᱟᱜᱼᱟ ᱚᱱᱠᱟ ᱫᱚ ᱵᱟᱝ ᱠᱚ ᱚᱞᱚᱜ ᱯᱟᱲᱦᱟᱜ ᱚᱱᱟ ᱢᱟᱱᱮ ᱱᱮᱛᱟᱨ ᱫᱚ ᱚᱱᱮ ᱧᱤᱫᱟᱹ ᱯᱟᱛᱟ ᱠᱚ ᱩᱰᱩᱝ ᱠᱟᱱᱟ ᱥᱮ ᱟᱨ ᱢᱚᱵᱭᱤᱞ ᱠᱚ ᱦᱚᱸ ᱩᱰᱩᱝ ᱠᱟᱱᱟ ᱚᱱᱟ ᱠᱷᱟᱹᱛᱤᱨ ᱛᱮ ᱜᱮ ᱱᱮᱛᱟᱨ ᱫᱚ ᱪᱟᱵᱟ ᱞᱮᱠᱟ ᱠᱚ ᱪᱟᱵᱟ ᱜᱤᱲᱤ ᱠᱟᱱᱟ ᱵᱟᱹᱜᱤ ᱪᱟᱵᱟ ᱞᱮᱠᱟᱜ ᱜᱮ᱾
ᱧᱮᱞᱚᱜ ᱠᱟᱱᱟ ᱱᱮᱛᱟᱨ ᱟᱨᱚ ᱧᱤᱫᱟᱹ ᱯᱟᱛᱟ ᱪᱟᱞᱟᱣ ᱠᱟᱛᱮᱜ ᱢᱟᱹᱭ ᱵᱟᱹᱵᱩ ᱛᱟᱠᱚ ᱫᱚᱢᱮ ᱠᱚ ᱮᱱᱮᱡ ᱮᱫᱟ ᱡᱟᱦᱟᱸ ᱫᱚ ᱢᱮᱫ ᱛᱮ ᱧᱮᱞ ᱥᱟᱦᱟᱣ ᱦᱚᱸ ᱵᱟᱝ ᱜᱟᱱᱚᱜᱼᱟ᱾
ᱦᱳᱭ ᱚᱱᱟ ᱫᱚ ᱟᱹᱞᱤᱧ ᱫᱚᱞᱤᱧ ᱞᱟᱹᱭᱟ ᱚᱱᱟ ᱫᱚ ᱟᱨ ᱡᱟᱦᱟᱸᱭ ᱨᱮᱱ ᱢᱟᱹᱭ ᱵᱟᱹᱵᱩ ᱛᱟᱠᱚ ᱚᱱᱠᱟᱜ ᱠᱟᱱᱟ ᱩᱱᱠᱩᱨᱮᱱ ᱚᱲᱟᱜ ᱦᱚᱲ ᱴᱷᱤᱠ ᱵᱟᱹᱱᱩᱜ ᱠᱚᱣᱟ᱾
ᱦᱮᱸ ᱚᱱᱟ ᱛᱚ ᱦᱮᱸ ᱜᱮ ᱟᱞᱤᱧ ᱦᱚᱸ ᱟᱹᱞᱤᱧᱟᱜ ᱠᱟᱛᱷᱟ ᱦᱚᱸ ᱚᱱᱟ ᱜᱮ ᱟᱠᱚ ᱚᱲᱟᱜ ᱦᱚᱲ ᱡᱩᱫᱤ ᱴᱷᱤᱠ ᱠᱚ ᱛᱟᱦᱮᱸ ᱠᱚᱜ ᱛᱟᱦᱚᱞᱮ ᱠᱷᱟᱱ ᱫᱚ ᱦᱳᱭᱛᱳ ᱸ ᱜᱤᱫᱟᱹᱨ ᱯᱤᱫᱟᱹᱨ ᱫᱚ ᱵᱟᱠᱚ ᱱᱚᱜᱼᱚ ᱱᱚᱝᱠᱟ ᱠᱚᱜᱼᱟ᱾
ᱦᱳᱭ ᱟᱫᱚ ᱟᱹᱞᱤᱧ ᱞᱤᱧ ᱞᱟᱹᱭᱟ ᱩᱱᱠᱩ ᱫᱚ ᱮᱠᱷᱚᱱ ᱫᱚ ᱩᱢᱮᱨ ᱠᱚᱢ ᱜᱮᱛᱟ ᱠᱚᱣᱟ ᱵᱩᱡ ᱫᱟᱲᱮ ᱵᱟᱹᱱᱩᱜ ᱛᱟᱠᱚᱣᱟ᱾ ᱦᱮᱸᱥᱮ ᱟᱫᱚ ᱩᱱᱠᱩ ᱵᱩᱡᱷᱟᱹᱣ ᱞᱟᱹᱜᱤᱫ ᱜᱮ ᱛᱚ ᱜᱚᱜᱚ ᱵᱟᱵᱟ ᱫᱚ ᱡᱟᱛᱮ ᱤᱧᱤᱡ ᱜᱤᱫᱽᱨᱟᱹ ᱡᱟᱛᱮ ᱵᱷᱟᱜᱮ ᱰᱟᱦᱟᱨ ᱛᱮ ᱛᱟᱲᱟᱢ ᱢᱟᱭ ᱵᱷᱟᱜᱮ ᱥᱮᱪᱮᱫ ᱮ ᱧᱟᱢ ᱢᱟ ᱚᱱᱟ ᱠᱚ ᱫᱚ ᱟᱭᱳ ᱵᱟᱵᱟ ᱜᱮ ᱧᱮᱞ ᱦᱳᱭᱳᱜᱼᱟ᱾
ᱦᱮᱸ ᱜᱚᱝᱠᱮ ᱦᱮᱸ ᱦᱮᱸ ᱦᱮᱸ ᱟᱫᱚ ᱚᱱᱮ ᱚᱱᱟ ᱠᱟᱛᱷᱟ ᱜᱮ ᱛᱚ ᱦᱟᱸᱜ ᱜᱚᱝᱠᱮ ᱵᱟᱝ ᱠᱚ ᱵᱩᱡᱷᱟᱹᱣ ᱞᱟᱹᱜᱤᱫᱚᱜ ᱠᱟᱱᱟ ᱚᱠᱚᱭ ᱦᱚᱸ ᱦᱮᱸ ᱥᱮ ᱱᱚᱜᱼᱚ ᱱᱟ ᱠᱟᱛᱷᱟ ᱠᱚ ᱜᱮ ᱟᱵᱚ ᱡᱟᱦᱟᱸ ᱛᱤᱱᱟᱹᱜ ᱠᱟᱹᱴᱤᱡ ᱠᱟᱹᱴᱤᱡ ᱱᱟᱥᱮ ᱱᱟᱥᱮ ᱵᱚᱱ ᱥᱤᱠᱷᱱᱟᱹᱛ ᱜᱮᱭᱟ ᱡᱟᱦᱟᱸᱭ ᱠᱚ ᱚᱱᱟ ᱠᱟᱛᱷᱟ ᱟᱛᱩ ᱨᱮ ᱡᱟᱦᱟᱸ ᱛᱤᱱ ᱨᱮᱜᱮ ᱵᱚᱱ ᱫᱩᱲᱩᱵ ᱯᱟᱱ ᱛᱟᱦᱮᱸᱼᱟ ᱩᱱᱨᱮᱜᱮ ᱠᱟᱹᱴᱤᱡ ᱠᱟᱹᱴᱤᱡ ᱵᱚᱱ ᱞᱟᱹᱭ ᱥᱟᱰᱮ ᱟᱠᱚ ᱠᱷᱟᱱ ᱫᱚ ᱤᱱᱠᱟᱹ ᱛᱮ ᱜᱮ ᱦᱟᱸᱜ ᱩᱱᱠᱩ ᱦᱟᱸᱜ ᱠᱚ ᱵᱩᱡᱽ ᱧᱟᱢᱟ ᱫᱤᱱ ᱫᱤᱱ ᱛᱮ᱾ ᱦᱩᱸ ᱪᱮᱫ ᱵᱟᱝ ᱠᱷᱟᱱ ᱫᱚ ᱯᱚᱱᱰᱤᱛ ᱨᱚᱜᱷᱩᱛ ᱜᱩᱨᱩ ᱜᱚᱝᱠᱮ ᱢᱩᱨᱢᱩ ᱣᱟᱜ ᱡᱟᱦᱟᱸ ᱯᱟᱹᱨᱥᱤ ᱯᱚᱦᱟ ᱚᱱᱟ ᱱᱚᱝᱠᱟ ᱪᱤᱠᱟᱹ ᱛᱮ ᱵᱚᱱ ᱜᱚᱡ ᱦᱚᱪᱚᱣᱟᱜᱼᱟ᱾ ᱦᱩᱸ ᱚᱱᱟ ᱫᱚ ᱟᱵᱚ ᱜᱮ ᱡᱤᱭᱟ ᱟᱵᱚ ᱜᱮ ᱚᱱᱟ ᱟᱵᱚ ᱜᱮ ᱡᱤᱭᱟᱹᱲ ᱨᱟᱠᱟᱵ ᱞᱟᱜᱟᱣ ᱵᱚᱱᱟ ᱜᱚᱝᱠᱮ ᱦᱮᱸ ᱥᱮ ᱵᱟᱝ? ᱦᱩᱸ ᱟᱨ ᱵᱟᱝ ᱠᱷᱟᱱ ᱫᱚ ᱡᱟᱦᱟᱸ ᱩᱯᱨᱩᱢ ᱵᱚᱱ ᱧᱟᱢ ᱠᱟᱫᱟ ᱱᱚᱝᱠᱟᱱ ᱟᱜ ᱩᱯᱨᱩᱢ ᱫᱚ ᱛᱤᱥ ᱨᱮ ᱦᱚᱸ ᱵᱟᱝ ᱵᱚᱱ ᱧᱟᱢᱟ ᱟᱵᱚ ᱫᱚ᱾ ᱦᱮᱸ ᱥᱮ ᱵᱟᱝ?
ᱦᱳᱭ ᱦᱳᱭᱳᱭ᱾
ᱦᱩᱸ ᱚᱱᱟ ᱢᱟ ᱠᱟᱛᱷᱟ ᱜᱮ ᱟᱹᱞᱤᱧ